ᱳ, ᱦᱟᱹᱭ, ᱡᱚᱦᱟᱨ ᱜᱮ ᱜᱚᱢᱠᱮ, ᱟᱣᱟᱡ ᱠᱚ ᱵᱷᱟᱹᱜᱤ ᱴᱷᱤᱠ ᱟᱸᱡᱚᱢᱚᱜ ᱠᱟᱱᱟ?
ᱦᱮᱸ, ᱢᱚᱸᱡᱽ ᱜᱮ ᱟᱸᱡᱚᱜ ᱠᱟᱱᱟ ᱾ ᱤᱧᱟᱹᱜ ᱜᱮ, ᱟᱸᱡᱚᱢᱚᱜ ᱠᱟᱱᱟ ᱥᱮ ᱵᱟᱝ?
ᱦᱳᱭ, ᱟᱢᱟᱜ ᱦᱚᱸ ᱟᱹᱰᱤ ᱢᱚᱸᱡᱽ ᱟᱸᱡᱚᱢᱚᱜ ᱠᱟᱱᱟ ᱾ ᱟᱸᱡᱚᱢᱚᱜ ᱠᱟᱱ ᱜᱮᱭᱟ ᱾ ᱛᱟᱦᱚᱞᱮ, ᱛᱚᱵᱮ ᱡᱤᱣᱤ ᱡᱟᱹᱛᱤ ᱠᱚ ᱪᱮᱫ ᱞᱮᱠᱟ? ᱱᱟᱯᱟᱭ ᱜᱮᱭᱟᱢ ᱾
ᱦᱮᱸ, ᱡᱤᱣᱤ ᱡᱟᱹᱛᱤ ᱠᱚ ᱱᱟᱯᱟᱭ ᱜᱮᱭᱟ ᱾ ᱟᱢ ᱜᱮ ᱚᱠᱟ ᱞᱮᱠᱟ ᱢᱮᱱᱟᱢᱟ? ᱡᱤᱣᱤ ᱡᱟᱹᱛᱤ ᱠᱚ ᱾
ᱦᱳᱭ, ᱤᱧ ᱦᱚᱸ ᱱᱟᱯᱟᱭ ᱜᱮ, ᱢᱤᱱᱟᱹᱧᱟ, ᱡᱤᱣᱤ ᱡᱟᱹᱛᱤ ᱠᱚᱫᱚ, ᱚᱼᱵᱮᱥ ᱜᱮ ᱢᱮᱱᱟᱜᱼᱟ ᱾ ᱱᱤᱛᱚᱜ ᱫᱚ ᱱᱟᱯᱟᱭ ᱜᱮ ᱢᱮᱱᱟᱜᱼᱟ ᱾ ᱦᱮᱸ᱾
ᱜᱚᱢᱠᱮ, ᱟᱢ ᱫᱚ ᱚᱠᱟ ᱠᱷᱚᱱᱟᱜ ᱪᱚᱝ?
ᱚᱻ, ᱜᱚᱝᱠᱮ, ᱮᱼᱼ ᱚᱼᱯᱟᱨᱥᱚᱱᱟᱞ ᱢᱟ ᱦᱟᱸᱜ, ᱱᱚᱣᱟ ᱨᱮᱢᱟ, ᱰᱟᱭ ᱜᱟᱭᱤᱰ ᱞᱟᱭᱤᱱᱥ ᱥᱮ ᱵᱟᱝ ᱞᱟᱹᱭ ᱜᱟᱱᱚᱜᱼᱟ ᱾ ᱟᱫᱚ ᱤᱧ ᱫᱚ ᱱᱚᱛᱮ, ᱥᱟᱱᱛᱷᱟᱞ ᱯᱟᱨᱜᱟᱱᱟ ᱥᱮᱫ ᱨᱮᱱ, ᱟᱢ ᱫᱚ?
ᱦᱚᱭ, ᱤᱧ ᱫᱚ ᱢᱟᱱᱮ ᱢᱩᱨᱥᱤᱫᱟᱵᱟᱫᱽ ᱠᱷᱚᱱᱟᱜ ᱦᱟᱸᱜ᱾ ᱠᱟᱹᱱᱟᱹᱧ ᱾ ᱤᱭᱟᱹ, ᱯᱟᱲᱦᱟᱣ ᱠᱚᱫᱚ ᱪᱮᱫ ᱞᱮᱠᱟ ᱪᱟᱞᱟᱜ ᱠᱟᱱᱟ?
ᱟᱪᱪᱷᱟ ᱴᱷᱤᱠ ᱜᱮᱭᱟ ᱢᱤᱫᱴᱮᱱ ᱴᱚᱯᱤᱠ ᱱᱤᱭᱟᱹ ᱞᱟᱝ ᱠᱚᱛᱷᱟ ᱞᱮᱠᱷᱟᱡ ᱟᱹᱰᱤ ᱱᱟᱯᱟᱭ ᱦᱩᱭ ᱠᱚᱜᱼᱟ ᱦᱮᱸ ᱯᱟᱲᱦᱟᱣ ᱠᱚᱫᱚ ᱴᱷᱤᱠ ᱜᱮ ᱪᱟᱞᱟᱜ ᱠᱟᱱᱟ
ᱟᱸ
ᱢᱤᱫᱴᱮᱱ ᱴᱚᱯᱤᱠ ᱱᱤᱭᱮ ᱞᱟᱝ ᱜᱟᱞᱢᱟᱨᱟᱣ ᱞᱮᱠᱷᱟᱱᱡ ᱟᱹᱰᱤ ᱵᱮᱥ ᱦᱩᱭ ᱠᱚᱜᱼᱟ ᱛᱟᱦᱚᱞᱮ ᱟ ᱚᱱᱠᱟᱱ ᱡᱟᱦᱟᱱᱟᱜ ᱴᱚᱯᱤᱠᱮᱢ ᱫᱤᱥᱟᱹᱭᱮᱫ ᱠᱟᱱ ᱠᱷᱟᱡ ᱛᱚᱵᱮ ᱞᱟᱹᱭ ᱞᱟᱹᱭ ᱛᱟᱞᱟᱝ ᱢᱮ
ᱟᱯᱮ ᱠᱚᱣᱟᱜ ᱤᱭᱟᱹ ᱠᱚ ᱡᱟᱦᱟᱸ ᱫᱚ ᱡᱤᱭᱚᱱ ᱠᱚ ᱪᱮᱫ ᱞᱮᱠᱟ ᱦᱱᱟᱜᱹᱮ ᱟᱯᱮ ᱡᱟᱦᱱᱟᱜ ᱡᱟᱦᱟᱸ ᱟᱵᱚᱦᱟᱣ ᱠᱚ ᱱᱤᱛᱚᱜᱼᱟᱜ ᱡᱟᱦᱟᱸ ᱫᱟᱜ ᱡᱟᱹᱲᱤ ᱵᱮᱲᱟ ᱠᱚ ᱪᱮᱫ ᱞᱮᱠᱟ ᱪᱟᱞᱟᱜ ᱠᱟᱱᱟ ᱟᱢ ᱵᱟᱵᱟ ᱴᱷᱤᱠ-ᱮ ᱞᱟᱹᱭ ᱞᱮᱠᱷᱟᱱ ᱵᱮᱥ ᱠᱚᱜᱼᱟ
ᱟᱪᱪᱷᱟ ᱦᱮᱸ ᱫᱟᱜ ᱡᱟᱹᱲᱤ ᱠᱚᱢᱟ ᱴᱷᱤᱠ ᱜᱤ ᱪᱟᱞᱟᱜ ᱠᱟᱱ ᱟᱸ ᱫᱟᱜ ᱦᱮᱸ ᱦᱩᱭᱩᱜ ᱦᱩᱭᱩᱜ ᱚ ᱦᱚᱸ ᱪᱟᱥ ᱠᱟᱹᱢᱤ ᱠᱚᱫᱚ ᱱᱟᱦᱟᱜ ᱮ ᱦᱩᱭᱩᱜ ᱠᱟᱱ ᱜᱮᱭᱟ ᱫᱟᱜ ᱡᱟᱹᱲᱤ ᱜᱮ ᱱᱚᱜᱼᱚᱭ ᱵᱟᱭ ᱫᱟᱜ ᱡᱟᱹᱲᱤᱭᱮᱫ ᱠᱟᱱᱟ ᱟᱹᱰᱤ ᱟᱠᱟᱞ ᱜᱮ ᱱᱟᱦᱟᱜ ᱟᱯᱷᱚᱨ ᱠᱚ ᱛᱚᱞᱟ ᱠᱚ ᱱᱚᱜᱼᱚᱭ ᱦᱟᱸᱜ ᱞᱟᱹᱴᱩ ᱵᱟᱲᱟᱣ ᱠᱟᱱᱟ ᱟᱫᱚ ᱚᱱᱟ ᱠᱚᱜᱮ ᱛᱟᱺᱜᱤ ᱦᱩᱭ ᱠᱟᱱᱟ ᱠᱤ ᱛᱤᱥ-ᱮ ᱦᱟᱛᱟᱣ-ᱮᱫᱟ ᱠᱷᱮᱛ ᱠᱚ ᱱᱟᱦᱟᱜ ᱚᱱᱮ ᱚᱱᱠᱟ ᱨᱚᱦᱚᱲ ᱪᱟᱵᱟᱣ ᱟᱠᱟᱱᱟ ᱟᱫᱚ ᱫᱟᱜ ᱜᱮ ᱵᱟᱭ ᱫᱟᱜ ᱮᱫ ᱠᱟᱱ ᱱᱚᱛᱮᱢᱟ ᱱᱟᱦᱟᱜ ᱚᱱᱠᱟ ᱠᱮᱱᱮᱞ ᱫᱟᱜ ᱠᱚᱦᱚᱸ ᱵᱟᱹᱱᱩᱜᱼᱟ ᱦᱳᱭ
ᱫᱟᱜ ᱡᱟᱹᱲᱤ ᱚᱻ ᱟᱞᱮᱥᱮᱫ ᱦᱚᱸ ᱫᱟᱜ ᱡᱟᱹᱲᱤ ᱫᱚ ᱦᱩᱭᱩᱜ ᱠᱟᱱ ᱜᱮᱭᱟ ᱫᱤᱱᱟᱹᱢ ᱜᱮ ᱫᱟᱜ ᱡᱟᱹᱲᱤ ᱫᱚ ᱫᱟᱜ ᱡᱟᱹᱲᱤ ᱱᱤᱣᱟᱹ ᱠᱤᱱᱛᱩ ᱚᱱᱠᱟ ᱫᱚ ᱵᱟᱝ ᱧᱮᱞᱚᱜ ᱠᱟᱱᱟ ᱡᱮ ᱫᱟᱜ ᱡᱟᱹᱲᱤ ᱦᱩᱭ ᱪᱟᱞᱟᱜ ᱠᱟᱱᱟ ᱢᱮᱱᱛᱮ ᱦᱮᱸ ᱟᱠᱟᱞ ᱯᱟᱲᱟᱣ ᱠᱟᱱ ᱞᱮᱠᱟ ᱵᱩᱡᱩᱜ ᱠᱟᱱᱟ ᱥᱮ ᱥᱮᱨᱚᱠᱚᱢ ᱫᱟᱜ ᱡᱟᱹᱲᱤ ᱠᱚᱫᱚ ᱵᱟᱭ ᱧᱮᱞᱚᱜ ᱠᱟᱱ ᱜᱮᱭᱟ ᱛᱟᱦᱚᱞᱮ ᱵᱟᱹᱫᱽ ᱵᱟᱹᱭᱦᱟᱹᱲ ᱦᱳᱲᱳ ᱠᱚᱫᱚ ᱨᱚᱦᱚᱭ ᱦᱩᱭ ᱠᱟᱱᱟ ᱥᱮ ᱵᱟᱝ
ᱟᱫᱚ ᱫᱟᱜ ᱜᱮ ᱵᱟᱭ ᱫᱟᱜ ᱟᱠᱟᱫ ᱜᱚᱢᱠᱮ ᱚᱱᱮᱧ ᱞᱟᱹᱭ ᱠᱮᱫ ᱞᱮᱠᱟᱛᱮ ᱚᱱᱟ ᱫᱟᱜ ᱜᱮ ᱦᱳᱲᱳ ᱚᱱᱟ ᱠᱚᱜᱮᱞᱮ ᱛᱟᱺᱜᱤ ᱠᱟᱜᱼᱟ ᱛᱤᱥ ᱠᱚᱨᱮ ᱱᱟᱦᱟᱜ ᱱᱚᱣᱟ ᱫᱟᱜ ᱠᱚ ᱤᱭᱟᱹᱜᱼᱟ ᱵᱚᱞᱮ ᱢᱚᱡᱽ ᱛᱮ ᱫᱟᱜᱟ ᱟᱫᱚ ᱚᱱᱟ ᱠᱚᱜᱮ ᱛᱟᱺᱜᱤ ᱵᱟᱲᱟ ᱦᱩᱭ ᱠᱟᱱᱟ ᱯᱷᱚᱨ ᱠᱚ ᱛᱚᱞᱟ ᱠᱚ ᱱᱚᱜᱼᱚᱭ ᱞᱟᱹᱴᱩᱜ ᱠᱟᱱᱟ ᱱᱟᱦᱟᱜ ᱟᱫᱚ ᱚᱱᱮ ᱠᱮᱱᱮᱞ ᱠᱚᱦᱚᱸ ᱵᱟᱹᱱᱩᱜᱼᱟ ᱱᱚᱛᱮ ᱥᱮ ᱚᱱᱟ ᱥᱮᱞᱚ ᱠᱚᱦᱚᱸ ᱵᱟᱹᱱᱩᱜᱼᱟ ᱡᱮ ᱚᱱᱟ ᱪᱟᱹᱞᱩ ᱠᱟᱛᱮᱜ ᱢᱟᱱᱮᱢ ᱯᱮᱨᱮᱡ ᱠᱟᱛᱮ ᱛᱮᱜ ᱮᱢ ᱥᱤᱭᱟᱢ ᱟᱫᱚ ᱚᱱᱟ ᱚᱯᱷᱥᱮᱱ ᱜᱮ ᱵᱟᱹᱱᱩᱜ ᱛᱟᱞᱮᱭᱟ ᱱᱟᱦᱟᱜ ᱚᱱᱛᱮ ᱫᱚ ᱱᱚᱛᱮ ᱫᱚ
ᱚᱱᱠᱟ ᱜᱮ ᱮᱛᱚᱦᱚᱵ ᱦᱟᱛᱟᱲ ᱠᱟᱱᱟ ᱡᱮ ᱢᱚᱱᱮ ᱛᱟᱹᱸᱜᱤ ᱦᱟᱛᱟᱲ ᱦᱩᱭ ᱠᱟᱱᱟᱻ ᱵᱟᱝ᱾
ᱦᱳᱭ ᱛᱟᱺᱜᱤ ᱦᱟᱛᱟᱲ ᱦᱩᱭ ᱠᱟᱱᱟ ᱟᱫᱚ ᱪᱚᱴ ᱪᱟᱸᱫᱳ ᱡᱩᱫᱤ ᱦᱟᱜ ᱫᱟᱭᱟ ᱟᱵᱚᱱ ᱠᱷᱟᱱᱡ ᱫᱚ ᱦᱟᱸᱜ ᱛᱤᱦᱤᱧ ᱢᱟ ᱮᱱᱛᱮ ᱟᱹᱰᱤ ᱡᱳᱨᱮ ᱥᱤᱛᱩᱢ ᱟᱠᱟᱫ ᱱᱚᱝᱠᱟ ᱵᱩᱡᱟᱹᱜ ᱠᱟᱱᱟ ᱛᱮᱦᱮᱧ ᱫᱚ ᱱᱟᱟᱜ ᱫᱟᱜ ᱨᱮᱭᱟᱜ ᱪᱟᱱᱥ ᱫᱚ ᱜ ᱟᱹᱰᱤ ᱠᱚᱢ ᱜᱮ ᱢᱮᱱᱟᱜᱼᱟ
ᱦᱩᱸ
ᱟᱞᱮ ᱥᱮᱫ ᱫᱚ ᱚᱱᱠᱟ ᱫᱚ ᱠᱟᱹᱴᱤᱡ ᱫᱟᱜ ᱫᱚᱭ ᱫᱟᱜ ᱮ ᱠᱟᱱ ᱜᱮᱭᱟ ᱫᱤᱱᱟᱹᱢ ᱜᱮ ᱪᱟᱥ ᱠᱟᱹᱢᱤ ᱠᱚᱫᱚ ᱦᱩᱭ ᱪᱟᱞᱟᱣ ᱟᱠᱟᱱᱟ
ᱟᱪᱪᱷᱟ ᱜᱚᱢᱠᱮ ᱛᱚᱵᱮ ᱚᱱᱛᱮ ᱫᱚ ᱟᱯᱮ ᱯᱮ ᱪᱟᱥ ᱛᱟᱦᱮᱸᱱᱟ ᱡᱚᱠᱷᱚᱱ ᱟᱫᱚ
ᱚᱱᱟ ᱪᱟᱥ ᱞᱟᱦᱟ ᱨᱮᱠᱚ ᱢᱮᱱ ᱞᱮᱠᱷᱷᱟ ᱚᱱᱟ ᱡᱚᱠᱷᱚᱱ ᱦᱩᱲᱩ ᱠᱚ ᱟᱯᱷᱚᱨ ᱠᱚᱯᱮ ᱮᱨ ᱠᱮᱫᱟ ᱮᱱᱛᱮᱫ ᱟᱯᱷᱚᱨ ᱛᱚᱞᱟ ᱠᱚᱯᱮ ᱮᱨ ᱠᱮᱜᱼᱟ ᱟᱫᱚ ᱛᱚᱞᱟ ᱠᱚ ᱮᱨ ᱵᱟᱲᱟ ᱠᱟ ᱠᱟᱛᱮᱫ ᱡᱚᱠᱷᱚᱱ ᱠᱷᱮᱛ ᱦᱟᱜ ᱦᱟᱹᱞᱤ ᱜᱮ ᱛᱟᱦᱮᱱᱟ ᱦᱮᱸ ᱥᱮ ᱵᱟᱝ ᱟᱫᱚ ᱩᱱ ᱚᱠᱛ ᱫᱚ ᱱᱟᱦᱟᱜ ᱜᱩᱨᱤᱡ ᱠᱚ ᱟᱞᱮᱫᱚ ᱱᱚᱣᱟ ᱠᱚᱨᱮᱫ ᱫᱚ ᱜᱩᱨᱤᱡ ᱞᱮ ᱠᱷᱮᱛᱨᱮ ᱤᱫᱤ ᱠᱟᱛᱮᱫ ᱴᱨᱮᱠᱴᱚᱨ ᱠᱚᱛᱮ ᱜᱟᱹᱰᱤ ᱠᱚᱛᱮ ᱥᱮ ᱮᱱᱛᱮᱱ ᱡᱟᱦᱟᱸ ᱠᱩᱣᱟᱜ ᱥᱟᱜᱟᱲ ᱜᱟᱹᱰᱤ ᱠᱩ ᱢᱮᱱᱟᱜᱼᱟ ᱥᱮ ᱰᱟᱝᱨᱟ ᱜᱟᱹᱰᱤ ᱠᱚ ᱢᱮᱱᱟᱜᱼᱟ ᱚᱱᱟ ᱛᱮᱠᱚ ᱤᱫᱤ ᱠᱟᱛᱮᱫ ᱠᱚ ᱜᱩᱨᱤᱡ ᱠᱚ ᱤᱫᱤᱭᱟ ᱛᱟᱦᱚᱞᱮ ᱟᱯᱮ ᱫᱚ ᱚᱱᱛᱮ ᱯᱮ ᱤᱫᱤ ᱛᱟᱦᱮᱱᱟ ᱥᱮ ᱵᱟᱝ
ᱱᱚᱜ ᱚᱱᱠᱟ ᱫᱚ ᱧᱮᱞᱚᱜ ᱜᱮᱭᱟ ᱵᱮᱥᱤᱨ ᱵᱷᱟᱜ ᱜᱮ ᱡᱮᱢᱚᱱ ᱧᱮᱞ ᱢᱮ ᱡᱟᱦᱟᱸᱭ ᱡᱩᱫᱤᱢ ᱢᱚᱱᱮᱭᱟ ᱤᱧ ᱤᱫᱤ ᱛᱤᱧᱟ ᱜᱩᱨᱤᱡ ᱢᱟᱸᱫᱮ ᱨᱮᱱᱟᱜ ᱜᱩᱨᱤᱡ ᱠᱩᱧ ᱤᱫᱤ ᱜᱮᱭᱟ ᱜᱟᱱᱚᱜ ᱜᱮᱭᱟ ᱠᱤᱱᱛᱩ ᱟᱞᱮ ᱥᱮᱫ ᱫᱚ ᱧᱮᱞᱚᱜᱼᱟ ᱵᱮᱥᱤᱨ ᱵᱷᱟᱜᱽ ᱜᱮ ᱡᱮᱢᱚᱱ ᱜᱩᱨᱤᱡ ᱢᱟᱸᱫᱮ ᱠᱚᱫᱚ ᱩᱱᱟᱹᱜ ᱵᱟᱹᱱᱩᱜ ᱵᱟᱝ ᱠᱚ ᱤᱭᱟᱥᱮ ᱥᱮ ᱚᱱᱮ ᱪᱟᱥ ᱠᱟᱹᱢᱤ ᱵᱷᱩᱨ ᱫᱚ ᱚᱱᱮ ᱥᱟᱦᱟᱨ ᱠᱟᱹᱢᱤ ᱢᱟᱱᱮ ᱵᱤᱥᱥᱚᱱᱟᱛᱷ ᱪᱟᱸᱫᱚ ᱫᱚᱠᱟᱱ ᱠᱷᱚᱱᱟᱜ ᱠᱚ ᱠᱤᱨᱤᱧ ᱟᱹᱜᱩᱭᱟ ᱚᱱᱟ ᱫᱚᱠᱟᱱ ᱨᱮᱱᱟᱜ ᱠᱚ ᱤᱭᱟᱹᱭ ᱜᱮᱭᱟ ᱵᱤᱥᱠᱩ ᱟᱯᱷᱚᱨ ᱜᱮ ᱮᱢᱟᱜ ᱜᱮᱭᱟ ᱾
ᱦᱳᱭ ᱚᱱ ᱚᱱᱟ ᱚᱱ ᱚᱱᱟ ᱡᱤᱱᱤᱥᱴᱟᱜ ᱡᱟᱦᱟᱸ ᱵᱚᱱ ᱮᱢᱮᱫ ᱠᱟᱱ ᱵᱤᱥᱴᱮᱭᱟᱜ ᱚᱱᱟ, ᱥᱟᱦᱟᱨ ᱠᱚ ᱥᱮ ᱮᱢᱟᱱ ᱛᱮᱭᱟᱜ ᱠᱚ ᱟᱹᱰᱤ ᱜᱟᱱᱼᱼ
ᱦᱮᱸ
ᱛᱷᱟᱨᱛᱽ ᱯᱚᱫᱟᱨᱽᱛᱷ ᱵᱚᱱ ᱮᱢᱟᱣᱟᱜ ᱠᱟᱱᱟ ᱾ ᱟᱫᱚ ᱚᱱᱟ ᱠᱚᱫᱚ ᱱᱟᱦᱟᱜ ᱟᱵᱚᱣᱟᱜ ᱦᱚᱲᱢᱚ ᱞᱟᱹᱜᱤᱫ ᱛᱮᱫᱚ ᱱᱟᱜ ᱛᱷᱚᱲᱟᱭ ᱵᱟᱹᱲᱤᱡ ᱮᱫ ᱠᱟᱱ ᱜᱮᱭᱟ, ᱟᱜᱟᱨ ᱵᱚᱱ ᱧᱮᱞ ᱠᱷᱟᱱ ᱵᱷᱤᱛᱨᱤ ᱵᱷᱤᱛᱨᱤ ᱠᱷᱚᱱ ᱵᱩᱱ ᱞᱮᱠᱷᱟ ᱞᱮᱠᱷᱟᱡ ᱵᱩᱱ ᱧᱮᱞ ᱞᱮᱠᱷᱟᱱ ᱵᱩᱱ ᱳᱡᱚᱱ ᱞᱮᱼᱼ ᱮᱵᱚᱱ ᱛᱟᱦᱚᱞᱮ ᱫᱚ ᱚᱱᱟ ᱠᱚᱫᱚ ᱟᱵᱚᱣᱟᱜ ᱦᱚᱲᱢᱚᱨᱮ ᱪᱮᱫ ᱞᱮᱠᱟ ᱠᱟᱛᱮᱜ ᱠᱷᱚᱛᱤᱭᱮᱫᱟ, ᱡᱮᱢᱚᱱ ᱢᱤᱫᱴᱮᱱᱼᱼ ᱠᱷᱮᱛ ᱨᱮ ᱤᱧ ᱜᱩᱨᱤᱡ ᱤᱧ ᱮᱢᱟᱣᱟᱜ ᱠᱟᱱᱟ ᱦᱮᱸ ᱥᱮ, ᱠᱷᱮᱛ ᱨᱮ ᱜᱩᱨᱤᱡ ᱤᱧ ᱮᱢᱟᱣᱟᱜ ᱠᱟᱱᱟᱼᱼ ᱛᱚ ᱩᱱᱤ ᱠᱷᱮᱛᱨᱮ ᱩᱱᱤ, ᱦᱩᱲᱩ ᱠᱚ ᱱᱟᱸᱜ ᱢᱚᱸᱡᱽᱜᱮ ᱜᱮᱞᱮᱜᱼᱟ ᱟᱨ ᱢᱚᱸᱡᱽᱜᱤᱼᱼ ᱫᱟᱨᱮᱜᱜᱼᱟ ᱢᱚᱸᱡᱽ ᱜᱮ ᱛᱤᱡᱩ ᱦᱚᱸ ᱵᱟᱠᱚ ᱛᱤᱡᱩᱭᱟ ᱢᱚᱸᱡᱽ ᱛᱮᱜᱮ ᱚᱱᱟ ᱦᱩᱭᱩᱜᱼᱟ ᱦᱚᱭ ᱥᱮ ᱾ ᱟᱨ ᱢᱤᱫᱴᱮᱱ ᱠᱷᱮᱛ ᱨᱮ ᱚᱱᱟ ᱥᱟᱦᱟᱨ ᱠᱚ ᱤᱭᱟᱹᱼᱼ ᱡᱚᱠᱦᱚᱱ ᱦᱟᱜ ᱤᱭᱟᱹᱮᱫ ᱠᱟᱱᱟ, ᱛᱚ ᱚᱱᱟ ᱡᱚᱢ ᱠᱟᱛᱮ ᱫᱚ ᱱᱟᱜ ᱢᱚᱸᱡᱽ ᱜᱮ ᱤᱭᱟᱹᱜᱼᱟ ᱦᱟᱹᱨᱭᱟᱹᱲ ᱜᱮ ᱧᱮᱞᱚᱜ ᱥᱚᱵᱽ ᱠᱤᱼᱼ ᱟᱫᱚ ᱱᱟᱦᱟᱜ
ᱦᱮᱸ ᱱᱚᱜᱚᱭ ᱜᱚᱜᱚ ᱱᱚᱜᱚᱭ ᱜᱚᱝᱠᱮ ᱤᱧᱟ ᱟᱸᱡᱚᱢ ᱢᱮ ᱠᱟᱹᱴᱤᱡ ᱱᱚᱜᱼᱚᱭ ᱡᱮᱴᱟᱢ ᱢᱮᱱ ᱠᱮᱫᱟ ᱟᱵᱚ ᱫᱚ ᱱᱚᱣᱟ ᱫᱚ ᱴᱷᱤᱠ ᱠᱟᱛᱷᱟ ᱜᱮᱢ ᱞᱟᱹᱭ ᱠᱮᱫᱟ ᱾ ᱡᱮ ᱦᱚᱲᱢᱚᱨ ᱨᱮ ᱥᱮ, ᱞᱮᱠᱷᱟ ᱞᱮᱠᱷᱟᱱ ᱫᱚ ᱠᱷᱚᱛᱤ ᱜᱮ ᱦᱩᱭᱩᱜᱭ ᱠᱟᱱᱟ ᱾ ᱠᱤᱱᱛᱩ ᱟᱞᱮᱥᱮᱫ ᱫᱚ ᱪᱮᱫ ᱤᱧ ᱦᱳᱭ ᱟᱠᱟᱱᱟ, ᱢᱟᱱᱮ ᱱᱚᱣᱟ ᱫᱚ ᱡᱟᱦᱟᱸᱭ ᱡᱩᱫᱤᱼᱼ ᱤᱭᱟᱹ ᱵᱮᱥᱤ ᱪᱟᱥ ᱢᱟᱱᱮ ᱵᱟᱹᱲᱼᱼ ᱛᱤ ᱟᱵᱟᱨ ᱡᱟᱹᱥᱛᱤ ᱟᱠᱟᱱᱟ ᱥᱮ ᱢᱟᱱᱮ, ᱵᱚᱝᱥᱚ ᱨᱮᱫᱚ ᱢᱚᱱᱮ ᱢᱮ ᱡᱟᱦᱟᱸᱭ ᱵᱟᱹᱲᱛᱤ ᱟᱠᱟᱱᱟ ᱠᱚ ᱟᱞᱮᱥᱮᱫ ᱫᱚ ᱚᱱᱮ ᱚᱱᱠᱟ ᱢᱟᱱᱮ ᱢᱤᱫ ᱵᱚᱝᱥᱚ ᱨᱮᱜᱮ ᱢᱚᱱᱮ ᱢᱮ ᱫᱚᱥ ᱯᱚᱱᱨᱚ ᱡᱚᱱ ᱠᱚ ᱛᱟᱦᱮᱸ ᱫᱟᱲᱮᱭᱟᱜᱼᱟ ᱾ ᱟᱫᱚ ᱡᱚᱛᱚ ᱦᱚᱲᱠᱚ ᱪᱟᱭᱟ ᱡᱮᱼᱼ ᱤᱧ ᱡᱩᱫᱤ ᱡᱟᱹᱥᱛᱤ ᱧᱚᱜ ᱪᱟᱥ ᱦᱩᱭᱩᱜ ᱛᱤᱧᱟ ᱥᱮ ᱡᱟᱹᱥᱛᱤ ᱧᱚᱜ ᱦᱩᱭᱩᱜ ᱛᱤᱧᱟ ᱢᱤᱫᱴᱮᱡ ᱠᱷᱮᱛ ᱨᱮᱼᱼ ᱛᱟᱦᱚᱞᱮ ᱠᱷᱟᱱ ᱫᱚ ᱤᱧ ᱡᱚᱛᱚ ᱦᱚᱲᱤᱧ ᱟᱱᱴᱟᱣ ᱫᱟᱲᱮᱭᱟᱠᱚᱣᱟ ᱾ ᱚᱱᱟᱼᱼ ᱠᱷᱟᱹᱛᱤᱨ ᱛᱮ ᱱᱚᱣᱟᱴᱟᱜ ᱫᱚ ᱦᱮᱡ ᱟᱠᱟᱱᱟ ᱟᱞᱮ ᱥᱮᱫ ᱫᱚ, ᱟᱨ ᱵᱟᱝᱠᱷᱟᱱ ᱫᱚ ᱯᱟᱹᱦᱤᱞ ᱫᱚᱼᱼ ᱯᱟᱹᱦᱤᱞᱨᱮ ᱦᱟᱯᱲᱟᱢ ᱠᱚᱫᱚ ᱧᱮᱞ ᱠᱚ ᱤᱭᱟᱹ ᱥᱟᱨ ᱢᱟᱫᱤ ᱠᱷᱚᱱᱟᱜ ᱜᱚᱠᱚ ᱪᱟᱥᱮᱫ ᱾ ᱚᱱᱟᱜᱮ ᱥᱟᱨ ᱠᱚ ᱮᱢᱮᱫ ᱛᱟᱦᱮᱱ ᱚᱱᱟ
ᱦᱚ ᱜᱩᱨᱤᱡ ᱵᱟᱸᱫᱮ ᱠᱷᱚᱡᱜᱮ ᱦᱳᱭ ᱦᱳᱭ, ᱚᱱᱟ ᱢᱟ ᱠᱟᱱ ᱜᱮ ᱱᱟᱸᱜᱼᱼ ᱟᱨ ᱡᱩᱫᱤ ᱮᱱᱛᱮᱫ ᱧᱮᱞ ᱞᱮᱠᱷᱟᱡ ᱵᱚᱱ ᱱᱤᱛᱚᱜ ᱫᱚ ᱟᱵᱩᱼᱼ ᱟᱵᱚᱣᱟᱜ ᱡᱚᱢᱟᱜ ᱟᱨ ᱥᱮᱫᱟᱭ ᱦᱚᱲᱟᱜ ᱡᱚᱢᱟᱜ ᱫᱚ ᱵᱟᱝ ᱢᱮᱥᱟᱜ ᱠᱟᱱᱟ, ᱱᱤᱛᱚᱜ ᱢᱟ ᱡᱮᱭᱥᱮᱼᱼ ᱢᱤᱫᱴᱮᱱ ᱵᱟᱡᱟᱨ ᱠᱷᱚᱱ ᱯᱷᱚᱞ ᱦᱚᱢ ᱦᱟᱛᱟᱣ ᱟᱹᱜᱩᱭᱟ ᱱᱟᱜ ᱛᱚ ᱚᱱᱟᱼᱼ ᱵᱟᱪᱷᱟᱣᱟ, ᱵᱟᱪᱷᱟᱣᱮᱫ ᱠᱟᱱᱟᱢ ᱪᱮᱫ ᱞᱮᱠᱟᱨᱮᱢ ᱵᱟᱪᱷᱟᱣᱟ ᱚᱠᱟᱴᱟᱜ ᱢᱚᱸᱡᱽ ᱧᱮᱞᱚᱜ ᱠᱟᱱᱟ ᱾ ᱚᱠᱟᱴᱟᱜ ᱛᱟᱡᱟ ᱧᱮᱞᱚᱜ ᱠᱟᱱᱟ ᱤᱭᱟᱹ ᱧᱮᱞᱚᱜ ᱠᱟᱱᱟ ᱢᱮᱱᱠᱷᱟᱱ ᱚᱱᱟ ᱯᱤᱪᱷᱮ ᱨᱮ ᱪᱤᱜᱼᱼ ᱦᱮᱸ ᱚᱱᱟᱴᱟᱜ ᱯᱤᱪᱷᱮ ᱨᱮ ᱪᱤᱜ ᱠᱟᱹᱢᱤ ᱢᱮᱱᱟᱜᱼᱟ ᱪᱮᱫ ᱡᱤᱱᱤᱥ ᱢᱮᱱᱟᱜᱼᱟ, ᱚᱠᱚᱭ ᱚᱠᱚᱭ ᱠᱚ ᱨᱚᱝ ᱠᱟᱫᱟ ᱠᱚ ᱥᱮ ᱠᱚ ᱪᱮᱠᱟᱣ ᱟᱠᱟᱫᱼᱼ ᱦᱟ ᱚᱠᱚᱭ ᱠᱩ ᱯᱟᱹᱴᱤᱣᱟ ᱠᱟᱜᱼᱟ ᱱᱟᱜ ᱛᱚ ᱚᱱᱟ ᱠᱚ ᱡᱤᱱᱤᱥ ᱛᱚ ᱵᱟᱵᱚᱱ ᱵᱩᱡᱽ ᱫᱟᱹᱲᱤᱜ ᱠᱟᱱᱟ ᱟᱵᱩ ᱫᱚ ᱾ ᱦᱳᱭ ᱥᱮ, ᱟᱫᱚ ᱚᱱᱟ ᱠᱚ ᱠᱤᱨᱤᱧ ᱟᱹᱜᱩ ᱠᱟᱛᱮᱫ ᱵᱚᱱ ᱡᱚᱢᱮᱫᱼᱼ ᱠᱟᱱᱟ ᱟᱫᱚ ᱚᱱᱟ ᱛᱮᱜᱮ ᱦᱚᱲᱢᱚ ᱠᱚᱦᱚᱸ ᱠᱚᱢ ᱡᱚᱨᱚᱜ ᱠᱟᱱ ᱛᱟᱵᱚᱱᱟ ᱟᱵᱚᱣᱟᱜ ᱫᱚ᱾
ᱚᱱᱟ, ᱦᱮᱸ ᱚᱱᱟ ᱠᱚᱫᱚ ᱵᱟᱭ ᱵᱩᱡᱩᱜ ᱠᱟᱱᱟ ᱡᱮ ᱚᱠᱚᱴᱟᱜ ᱠᱚ ᱪᱮᱠᱟ ᱟᱠᱟᱫᱟ ᱱᱤᱛᱚᱜ ᱫᱚ ᱡᱚᱛᱚ ᱦᱚᱲ ᱜᱮᱠᱚ ᱢᱚᱱᱮᱭᱮᱫᱟᱼᱼ ᱤᱧ ᱡᱮᱢᱚᱱᱼᱼ ᱡᱚᱢ ᱠᱟᱛᱮᱜ ᱯᱷᱟᱭᱫᱟ ᱫᱚ ᱵᱟᱝ ᱢᱟᱱᱮ ᱧᱮᱞ ᱛᱮᱦᱚᱸ ᱡᱮᱢᱚᱱ ᱯᱷᱟᱭᱫᱟᱧ ᱧᱟᱢ ᱾
ᱦᱚᱭ ᱦᱚᱭ ᱦᱚᱭ ᱟᱹᱰᱤ ᱱᱟᱯᱯᱟᱭ ᱥᱟᱹᱨᱤᱜᱮ ᱚᱱᱟ, ᱦᱚᱭ ᱦᱚᱭ ᱾
ᱚᱱᱮ ᱚᱱᱠᱟ ᱠᱚ ᱧᱮᱞ ᱮᱫᱟ ᱵᱟᱪᱷᱟᱣ ᱛᱟᱞᱟ ᱨᱮᱫᱚ ᱚᱱᱛᱟ ᱱᱤᱛᱚᱜ ᱫᱚᱼᱼ ᱦᱩᱭ ᱟᱠᱟᱱᱟ, ᱢᱟᱱᱮ ᱤᱧᱟᱹᱜ ᱦᱚᱲᱢᱚ ᱨᱮ ᱪᱮᱫ ᱠᱷᱚᱛᱤᱜ ᱠᱟᱱᱟ ᱚᱱᱟ ᱫᱚᱼᱼ ᱵᱟᱝᱵᱚ ᱧᱮᱞ ᱮᱫᱟ ᱥᱮᱼᱼ ᱟᱨ ᱧᱮᱞ ᱠᱚᱨᱛᱮ ᱜᱮᱞᱮ, ᱧᱮᱞ ᱢᱮ ᱟᱢ ᱚᱲᱟᱜ ᱨᱮᱱ ᱦᱚᱲ ᱡᱟᱸᱦᱱᱟᱜ ᱵᱟᱝ ᱡᱟᱸᱦᱟᱱᱟᱜ ᱢᱮᱛᱟᱢ ᱠᱟᱱ ᱜᱮᱭᱟ ᱾ ᱚᱱᱮ ᱚᱱᱠᱟᱱᱟᱜ ᱧᱮᱞᱚᱜ ᱠᱟᱱᱟ ᱢᱤᱫᱴᱮᱡ ᱾ ᱯᱚᱨᱤᱵᱟᱨ ᱨᱮ ᱟᱢ ᱪᱮᱫ ᱞᱮᱠᱟᱱᱟᱜ ᱟᱹᱜᱩ ᱠᱮᱫᱟᱢ ᱢᱮᱱᱛᱮ, ᱦᱮᱸ ᱵᱟᱹᱲᱤᱡᱟᱜ ᱮᱢ ᱟᱜᱩ ᱠᱟᱫᱟ ᱾
ᱟᱫᱚ ᱚᱱᱟ ᱛᱮ ᱟᱵᱚ ᱦᱚᱲ ᱦᱚᱯᱚᱱ ᱫᱚ, ᱱᱟᱦᱟᱜ ᱟᱵᱚ ᱫᱚ ᱱᱟᱦᱟᱜ ᱰᱷᱤᱨ ᱛᱮᱫ ᱫᱚ, ᱚᱱᱟ ᱠᱚᱫᱚ ᱵᱟᱵᱚᱱ ᱵᱮᱵᱚᱦᱟᱨᱮᱫ ᱠᱟᱱᱟ ᱪᱮᱫᱟᱜ ᱡᱮ ᱟᱵᱚ ᱦᱚᱲ ᱦᱚᱯᱚᱱ ᱫᱚ, ᱛᱤᱱᱟᱹᱜ ᱦᱚᱲ ᱢᱮᱱᱟᱜ ᱵᱚᱱᱟ, ᱟ ᱪᱟᱥ ᱠᱟᱹᱢᱤ ᱦᱩᱭᱱᱟ ᱚᱱᱟ ᱢᱟᱵᱚᱱ ᱦᱩᱲᱩ ᱠᱚᱵᱚᱱ ᱱᱮᱛᱟᱨ ᱢᱟ ᱦᱩᱲᱩ ᱠᱚᱨᱮᱱᱟᱜ ᱢᱟᱦᱟᱜ ᱞᱟᱜᱟᱣ ᱦᱩᱭᱩᱜ ᱠᱟᱱ ᱛᱟᱵᱚᱱ ᱜᱮ ᱾ ᱪᱮᱫᱟᱜ ᱡᱮ ᱜᱟᱹᱭ ᱰᱟᱝᱨᱟ ᱠᱚ ᱱᱟᱦᱟᱜ ᱵᱟᱵᱚᱱ ᱟᱹᱥᱩᱞᱮᱫ ᱠᱚᱣᱟ ᱛᱚ, ᱟᱨ ᱜᱟᱹᱭ ᱰᱟᱝᱨᱟ ᱵᱟᱵᱚᱱ ᱟᱥᱩᱞᱮᱫ ᱠᱷᱟᱡ ᱜᱩᱨᱤᱡᱽ ᱠᱚᱫᱚ ᱜᱩᱨᱤᱡᱽ ᱢᱟᱸᱫᱤ ᱠᱚ ᱵᱟᱹᱱᱩᱜ ᱛᱟᱵᱚᱱᱟ, ᱟᱫᱚ ᱚᱱᱟᱛᱮ ᱟᱵᱚ ᱫᱚ ᱱᱟᱦᱟᱜ ᱚᱱᱟ ᱫᱚ ᱥᱟᱨ ᱞᱟᱜᱟᱣ ᱦᱩᱭᱩᱜ ᱠᱟᱱ ᱛᱟᱵᱚᱱᱟ ᱟᱨ ᱱᱚᱣᱟ ᱡᱮ ᱩᱛᱩ ᱛᱮᱭᱟᱜ ᱠᱚᱵᱚᱱ ᱨᱚᱦᱚᱭᱮᱫ ᱠᱟᱱᱟ, ᱵᱮᱲᱜᱮ ᱵᱟᱲᱜᱮ ᱨᱮ ᱠᱚᱪᱟ ᱠᱚᱨᱮ, ᱚᱱᱟ ᱫᱚ ᱱᱟᱦᱟᱜ ᱟᱵᱚ ᱟᱵᱚ ᱵᱚᱱ ᱪᱟᱥᱮᱫ ᱠᱟᱱᱟ ᱵᱚᱱ ᱡᱚᱢᱮᱫ ᱠᱟᱱᱟ ᱵᱚᱱ ᱟᱠᱷᱨᱤᱧ ᱫᱟᱵᱚᱱ, ᱤᱭᱟᱹᱭ ᱫᱟᱵᱩᱱ ᱟᱨ ᱵᱟᱡᱟᱨ ᱠᱚᱨᱮ ᱡᱟᱦᱟᱸᱭ ᱠᱚ ᱛᱟᱦᱮᱱᱚᱜ ᱠᱟᱱᱟ ᱩᱱᱠᱩ ᱫᱚ ᱦᱟᱜ ᱵᱟᱠᱚ ᱨᱚᱦᱚᱭ ᱫᱟᱲᱮᱭᱟᱜᱼᱟ᱾ ᱵᱟᱠᱚ ᱵᱟᱰᱟᱭᱟ ᱟᱨ ᱩᱱᱠᱩ ᱫᱚ ᱟᱨ ᱟᱵᱚ ᱡᱟᱦᱟᱸ ᱩᱛᱩ ᱵᱚᱱ ᱮᱱᱛᱮᱫ ᱵᱚᱱ ᱨᱚᱦᱚᱭᱮᱫ ᱠᱟᱱ, ᱚᱱᱟ ᱨᱮᱫᱚ ᱱᱟᱦᱟᱜ ᱟᱵᱚ ᱫᱚ ᱟᱵᱚ - ᱟᱫᱚ ᱩᱱᱟᱹᱜ ᱰᱷᱮᱨ ᱫᱚ ᱱᱟᱦᱟᱜ ᱥᱟᱦᱟᱨ ᱠᱚᱫᱚ ᱵᱟᱵᱚᱱ ᱞᱟᱜᱟᱣᱟᱜᱼᱟ ᱵᱟᱰᱟᱭ ᱟᱵᱚᱱ ᱛᱚ ᱱᱚᱣᱟ ᱨᱮᱫᱚ ᱦᱚᱲᱢᱚ ᱪᱮᱫ ᱞᱮᱠᱟᱭ ᱠᱷᱚᱛᱤᱭᱟ ᱦᱳᱭ ᱾
ᱟᱨ ᱟᱯᱱᱟᱨ ᱛᱮ ᱨᱚᱦᱚᱭ ᱫᱚ ᱩᱱᱟ ᱫᱚ ᱵᱟᱢ ᱤᱭᱟᱹᱣᱟᱜ ᱜᱮᱭᱟ᱾ ᱡᱟᱦᱟᱸ ᱫᱚ ᱟᱵᱚ ᱜᱩᱨᱤᱡᱽ ᱥᱟᱦᱟᱨ ᱜᱮᱵᱚ ᱵᱮᱵᱚᱦᱟᱨ ᱜᱮᱭᱟ, ᱢᱟᱫᱮ ᱠᱚᱨᱮᱱᱟᱜ ᱚᱱᱟ ᱵᱟᱡᱟᱨ ᱠᱷᱚᱱ ᱫᱚ ᱵᱟᱝ ᱵᱚᱱ ᱵᱮᱵᱚᱦᱟᱨ ᱜᱮᱭᱟ, ᱟᱫᱚ ᱡᱟᱦᱟᱸᱢ ᱵᱟᱡᱟᱨ ᱠᱷᱚᱱᱮᱢ ᱠᱤᱨᱤᱧ ᱜᱮᱭᱟ ᱚᱱᱟ ᱫᱚ ᱛᱟᱦᱮᱱ ᱠᱟᱱᱟ ᱥᱮ ᱵᱟᱝ ᱛᱟᱦᱮᱱ ᱠᱟᱱᱟ, ᱚᱱᱟ ᱫᱚ ᱚᱦᱚ ᱵᱚ ᱞᱟᱹᱭ ᱫᱟᱲᱮ ᱠᱮᱭᱟ, ᱦᱮᱸ ᱥᱮ ᱟᱵᱚ ᱫᱚ ᱚᱱᱟ ᱠᱚᱠᱚ ᱧᱮᱞ ᱠᱚᱨᱛᱮ ᱜᱮᱞᱮ, ᱟᱢ ᱚᱲᱟᱜ ᱠᱷᱚᱱᱟᱜ ᱫᱚ ᱠᱟᱛᱷᱟ ᱟᱸᱡᱚᱢ ᱛᱮᱜᱮ ᱪᱮᱫ ᱦᱚᱸ ᱵᱟᱢ ᱢᱮᱱ ᱫᱟᱲᱮᱭᱟᱠᱚᱣᱟ ᱟᱫᱚ ᱟᱢ
ᱵᱟᱡᱟᱨ ᱨᱮ ᱡᱟᱦᱟᱸ ᱚᱱᱟ ᱥᱚᱵᱽᱡᱤ ᱠᱚ ᱨᱟᱠᱟᱵ ᱮᱫ ᱠᱟᱱᱟ, ᱡᱮᱢᱚᱱ ᱦᱩᱭᱱᱟ ᱡᱷᱤᱸᱜᱟ ᱠᱟᱨᱞᱟ, ᱱᱮᱛᱟᱨ ᱢᱟ ᱦᱟᱭᱵᱨᱤᱰ ᱵᱟᱞᱟ ᱦᱮᱡ ᱟᱠᱟᱱᱟ ᱧᱮᱞ ᱠᱟᱜᱼᱟ ᱵᱮᱱ ᱥᱮ ᱵᱟᱝ?
ᱦᱮᱸ ᱦᱟᱭᱵᱨᱤᱰ ᱥᱟᱶᱛᱮ ᱱᱤᱛᱚᱜ ᱫᱚ ᱡᱟᱦᱟᱸ ᱡᱟᱦᱟᱸ ᱵᱟᱝ ᱦᱩᱭᱩᱜᱼᱟ, ᱚᱱᱟ ᱦᱚᱸ ᱱᱮᱛᱟᱨᱟᱜ ᱧᱮᱞ ᱧᱟᱢ
ᱦᱳᱭ ᱦᱳᱭ ᱾ ᱚᱱᱟ ᱚᱱᱟ ᱡᱤᱱᱤᱥ ᱚᱱ ᱚᱱᱮ ᱚᱱᱟ ᱡᱤᱱᱤᱥ ᱵᱚᱱ ᱧᱮᱞᱮᱫ ᱠᱟᱱᱟ, ᱟᱨ ᱦᱟᱸᱜ ᱵᱩᱱ ᱚᱱᱟ ᱮᱠᱫᱚᱢ ᱵᱩᱱ ᱠᱤᱨᱤᱧ ᱜᱚᱫᱟ ᱚᱱᱟ ᱢᱚᱸᱡᱽ ᱜᱮᱤ ᱱᱚᱶᱟ ᱩᱛᱩ ᱞᱟᱹᱜᱤᱫ ᱤᱫᱤ ᱞᱮᱠᱷᱟᱱᱡ ᱟᱹᱰᱤ ᱞᱟᱹᱴᱩ ᱞᱟᱹᱴᱩ ᱱᱚᱣᱟ ᱮᱴᱟᱜ ᱜᱮ ᱾ ᱟᱫᱚ ᱚᱱᱟ ᱯᱤᱪᱷᱮ ᱟᱹᱰᱤ ᱟᱭᱢᱟ ᱨᱟᱡᱽ ᱢᱮᱱᱟᱜᱼᱟ, ᱚᱱᱟ ᱪᱮᱫ ᱞᱮᱠᱟ ᱠᱟᱛᱮᱫ ᱠᱚ ᱥᱚᱵᱽᱡᱤ ᱠᱚ ᱚᱱᱟ ᱠᱚ ᱠᱚᱨᱟᱣ ᱫᱟ ᱩᱱᱠᱩ ᱠᱚ ᱵᱮᱱᱟᱣ ᱫᱟᱠᱚ ᱩᱱᱠᱩ ᱟᱹᱰᱤᱜᱟᱱ ᱨᱟᱱ ᱠᱚᱠᱚ ᱞᱟᱜᱟᱣ ᱟᱜ ᱠᱟᱱᱟ, ᱟᱫᱚ ᱢᱤᱫᱴᱮᱱ ᱧᱮᱞᱚᱜ ᱫᱚ ᱱᱚᱣᱟ ᱦᱩᱭᱩᱜ ᱠᱟᱱᱟ, ᱟᱵᱚ ᱵᱟᱹᱭ ᱵᱟᱹᱭ ᱛᱮ ᱱᱤᱛᱚᱜ ᱫᱚ ᱦᱚᱲ ᱠᱚᱫᱚ ᱵᱚᱱ ᱠᱚᱢᱡᱳᱨ ᱪᱟᱵᱟᱜ ᱠᱟᱱᱟ, ᱟᱨ ᱦᱟᱲᱟᱢ ᱠᱚᱦᱚᱸ ᱟᱵᱚ ᱵᱚᱭᱮᱥ ᱠᱚᱦᱚᱸ ᱯᱟᱸᱪᱟᱥ ᱵᱚᱪᱷᱚᱨ ᱜᱮᱵᱚᱱ ᱦᱟᱲᱟᱢ ᱜᱚᱫᱚᱜ ᱠᱟᱱᱟ, ᱛᱚ ᱱᱚᱜᱼᱚ ᱱᱚᱣᱟ ᱜᱮ ᱠᱟᱨᱚᱱ ᱢᱮᱱᱟᱜᱼᱟ᱾
ᱦᱳᱭ ᱦᱩᱸ ᱟᱨ ᱦᱟᱲᱟᱢ ᱵᱚᱞᱛᱮ ᱫᱚ ᱵᱟᱝ ᱟᱵᱚᱣᱟᱜ ᱦᱚᱲᱢᱚ ᱨᱮ ᱠᱷᱚᱛᱤ ᱦᱚᱸ ᱧᱮᱞᱚᱜ ᱠᱟᱱᱟ, ᱟᱨ ᱟᱹᱜᱤᱞ ᱦᱟᱯᱲᱟᱢ ᱫᱚᱢ ᱧᱮᱞ ᱠᱚᱣᱟ ᱡᱟᱦᱟᱸ ᱫᱚ ᱟᱵᱚᱣᱟᱜ ᱵᱚᱭᱮᱥ ᱚᱱᱟ ᱡᱟᱦᱟᱸ ᱫᱚ ᱟᱹᱰᱤ ᱵᱟᱹᱲ ᱢᱟᱨᱟᱝ ᱠᱚᱣᱟ ᱠᱚ ᱢᱟᱱᱮ ᱟᱢ ᱥᱟᱴ ᱥᱳᱛᱛᱳᱨ ᱱᱚᱵᱵᱳᱭ ᱥᱚᱱ ᱦᱚᱸᱠᱚ ᱵᱚᱞᱚ ᱠᱚᱣᱟ ᱥᱮ? ᱥᱮ ᱟᱨᱮᱠ ᱰᱮᱲ ᱵᱚᱪᱷ ᱥᱮᱨᱢᱟ ᱩᱢᱮᱨ ᱠᱚᱫᱚ ᱦᱩᱭ ᱠᱚᱜ ᱛᱟᱠᱚ ᱜᱮᱭᱟ, ᱱᱮᱛᱟᱨ ᱫᱚ ᱧᱮᱞᱚᱜ ᱠᱟᱱᱟ ᱯᱩᱱ ᱜᱮᱞ ᱥᱮᱨᱢᱟ ᱦᱩᱭᱩᱜ ᱠᱟᱱᱟ ᱯᱩᱱ ᱜᱮᱞ ᱤᱭᱟᱹ ᱦᱩᱭᱩᱜ ᱠᱟᱱᱟ ᱥᱮ ᱵᱟᱝ ᱩᱢᱮᱨ ᱦᱩᱭᱩᱜ ᱠᱟᱱ ᱛᱟᱭᱟ ᱥᱮ ᱵᱟᱝ? ᱩᱱᱤ ᱤᱭᱟᱹᱜ ᱠᱟᱱᱟᱭ, ᱢᱟᱱᱮ ᱜᱩᱨᱩ ᱠᱟᱱᱟᱭ, ᱚᱱᱮ ᱚᱱᱠᱟ ᱱᱟᱜ ᱦᱚᱲᱢᱚ ᱨᱮ ᱵᱮᱥ ᱤᱨ ᱵᱷᱟᱜ ᱚᱱᱮ ᱢᱚᱥᱞᱟ ᱡᱟᱛᱤᱭᱚ ᱥᱮ ᱟᱵᱚ ᱥᱟᱦᱟᱨ ᱡᱟᱛᱤᱭᱚ ᱵᱚ ᱡᱚᱢᱮᱫ ᱠᱟᱱᱟ ᱚᱰᱟᱝ ᱠᱟᱱᱟᱜ ᱟᱨ ᱟᱯᱮ ᱥᱮᱱᱟᱜ ᱫᱚᱧ ᱟᱸᱡᱚᱢ ᱟᱠᱟᱫᱟ ᱡᱟᱹᱥᱛᱤ ᱵᱷᱟᱜ ᱤᱭᱟᱹ ᱢᱚᱱᱮ ᱠᱟᱱᱟ ᱥᱟᱦᱟᱡ ᱫᱚ ᱵᱟᱝ ᱠᱚ ᱵᱟᱹᱭᱥᱟᱹᱣ ᱜᱮᱭᱟ ᱟᱨ ᱟᱞᱮ ᱥᱮᱫ ᱫᱚᱧ ᱧᱮᱞ ᱟᱠᱟᱫᱟ ᱵᱮᱥᱤ ᱜᱮ ᱦᱩᱭᱩᱜᱼᱟ᱾ ᱥᱮ ᱟᱯᱮ ᱥᱮᱱᱟᱜ ᱦᱚᱸ ᱱᱮᱛᱟᱨ ᱫᱚ ᱵᱚᱞᱚ ᱟᱠᱟᱱᱟ ᱠᱟᱹᱴᱤᱡ ᱞᱟᱹᱭ ᱞᱮᱠᱷᱟᱱ ᱵᱷᱟᱜᱤ ᱠᱚᱜᱼᱟ᱾ ᱚᱱᱟ ᱥᱟᱨ ᱡᱟᱛᱤᱭᱚ ᱠᱚ ᱟᱯᱮ ᱥᱮᱫ ᱪᱟᱞᱟᱣ ᱟᱠᱟᱱᱟ ᱢᱟᱱᱮ ᱡᱷᱟᱲᱠᱷᱚᱱᱰ ᱥᱮᱫ ᱫᱚ ᱠᱟᱹᱴᱤᱡ᱾ ᱚᱱᱟ ᱠᱚᱫᱚ ᱵᱟᱝ ᱧᱮᱞ ᱧᱟᱢ ᱦᱩᱭᱩ ᱠᱟᱱᱟ ᱥᱮ᱾
ᱥᱟᱦᱟᱨ
ᱦᱮᱸ ᱡᱮᱴᱟ ᱤᱭᱩᱥ ᱦᱩᱭᱩᱜ ᱠᱟᱱᱟ ᱥᱮ ᱵᱟᱲᱜᱮ ᱠᱚᱨᱮ ᱛᱳᱢᱟᱨ ᱪᱟᱥ ᱠᱟᱹᱢᱤ ᱠᱷᱮᱛᱨᱚ ᱨᱮ᱾
ᱚ ᱦᱳᱭ ᱦᱳᱭ ᱦᱳᱭ ᱦᱳᱭ ᱜᱚᱢᱠᱮ ᱪᱮᱫ ᱠᱚ ᱢᱮᱱᱟ ᱡᱚᱠᱷᱚᱱ ᱟᱵᱚ ᱱᱚᱛᱮ ᱦᱚᱸ ᱢᱟᱱᱮ᱾ ᱟᱭᱢᱟᱜᱟᱱ ᱪᱟᱥ ᱢᱮᱱᱟᱜᱼᱟ ᱡᱮᱢᱚᱱ ᱡᱚᱱᱰᱨᱟ ᱦᱩᱭᱱᱟ᱾ ᱟᱨ ᱜᱷᱟᱸᱜᱨᱟ ᱦᱩᱭᱱᱟ ᱱᱟᱦᱟᱜ ᱚᱱᱟ ᱠᱚ ᱛᱤᱱᱟᱹᱜ ᱪᱟᱥ ᱦᱩᱭᱩᱜ ᱠᱟᱱᱟ ᱵᱟᱝ ᱛᱚ ᱨᱮᱜᱮ ᱱᱟᱦᱟᱜ ᱚᱱᱟ ᱡᱮᱢᱚᱱ ᱡᱚᱱᱰᱨᱟ ᱱᱟᱦᱟᱜ᱾ ᱚᱱᱠᱟ ᱮᱠ ᱮᱠ ᱫᱳ ᱤᱧᱪᱤ ᱜᱟᱱ ᱦᱟᱨᱟᱜᱱ ᱜᱮ᱾ ᱦᱚᱭ ᱥᱮ ᱫᱳ ᱮᱠ ᱯᱷᱤᱴ ᱜᱟᱱ ᱦᱟᱨᱟᱭᱮᱱ ᱜᱮ ᱱᱟᱟᱜ ᱮᱠ ᱯᱷᱤᱴ ᱦᱟᱨᱟ ᱠᱟᱛᱮ ᱚᱱᱟ ᱫᱚ ᱯᱩᱭ ᱛᱟᱦᱮᱱᱟ ᱟᱫᱚ ᱮᱠᱮᱱᱟ ᱫᱚ ᱵᱟᱼᱼ ᱯᱩᱭ ᱛᱟᱦᱮᱱᱟ ᱚᱱᱟ ᱫᱚ ᱱᱟᱦᱟᱜ ᱚᱱᱟ ᱩᱨᱤᱭᱟᱹ ᱟᱨ ᱰᱤᱭᱮ ᱯᱤ ᱡᱟᱦᱟᱸ ᱥᱟᱦᱟᱨ ᱧᱟᱢᱚᱜ᱾ ᱚᱱᱟ ᱢᱮᱥᱟ ᱠᱟᱛᱮ ᱱᱟᱜ ᱠᱚ ᱛᱷᱚᱲᱟ ᱠᱚ ᱪᱩᱨᱩᱡᱜᱼᱟ ᱡᱚᱛᱚ ᱫᱟᱨᱮ ᱫᱟᱨᱮ ᱨᱮ᱾ ᱟᱨ ᱚᱱᱟ ᱫᱚ ᱠᱩᱰᱤ ᱚ ᱚᱱᱟ ᱫᱟᱨᱮ ᱫᱟᱨᱮ ᱜᱩᱰᱟᱹ ᱚᱱᱟᱨᱮ ᱟᱨᱠᱩ ᱚᱱᱟ ᱠᱚ ᱯᱩ ᱠᱮᱫ ᱜᱤ᱾ ᱯᱩ ᱠᱟᱛᱮ ᱱᱟᱦᱟᱜ ᱠᱚ ᱦᱮᱸ ᱯᱩ ᱠᱟᱛᱮ ᱱᱟᱦᱟᱜ ᱠᱚ ᱚᱱᱟ ᱫᱚᱠᱚ ᱚᱱᱠᱟ ᱠᱚ ᱫᱚᱦᱚ ᱠᱟᱜ ᱜᱮ᱾ ᱟᱫᱚ ᱚᱱᱠᱟᱜᱮ ᱞᱟᱹᱴᱩᱜᱼᱟ ᱟᱫᱚ ᱵᱟᱨ ᱫᱚᱢ ᱚᱱᱟ ᱠᱚ ᱦᱩᱭᱩᱜᱼᱟ ᱟᱨ ᱟᱯᱮ ᱥᱮᱫ ᱫᱚ ᱪᱮᱫᱞᱮᱠᱟ᱾
ᱟᱞᱮ ᱥᱮᱫ ᱫᱚ ᱚᱱᱟ ᱫᱚ ᱛᱷᱚᱲᱟ ᱫᱚ ᱪᱤᱱᱛᱟᱹ ᱠᱟᱱᱟ᱾ ᱢᱟᱱᱮ ᱚᱱᱠᱟ ᱠᱚ ᱮᱢᱟᱣᱟᱫᱟ ᱞᱟᱦᱟ ᱨᱮᱫᱚ ᱤᱭᱟᱹ ᱥᱟᱨ ᱠᱚ ᱪᱤᱴᱟᱹᱣᱟᱫᱟ᱾ ᱛᱟᱯᱚᱨ ᱯᱩ ᱤᱭᱟᱹ ᱥᱤ ᱟᱭ ᱛᱟᱨᱯᱚᱨ ᱨᱚᱦᱚᱭᱟᱜ ᱜᱮ ᱚᱱᱟ ᱯᱚᱨ ᱟᱨᱚ᱾ ᱢᱟᱱᱮ ᱫᱟᱨᱮ ᱵᱟᱝ ᱤᱭᱟᱹ ᱞᱟᱹᱜᱤᱫ ᱱᱚᱥᱴᱚ ᱛᱟᱭ ᱞᱟᱹᱜᱤᱫ ᱢᱟᱱᱮ᱾ ᱵᱟᱹᱲᱤᱡ ᱛᱟᱭ ᱞᱟᱹᱜᱤᱫ ᱚᱱᱟ ᱠᱚ ᱛᱟᱨᱮ ᱫᱟᱨᱮ ᱠᱚ ᱤᱭᱟᱹ ᱞᱟᱜᱟᱣ ᱯᱚᱨ᱾ ᱚᱱᱟ ᱜᱚᱸᱰᱟ ᱜᱚᱸᱰᱟ ᱨᱮ ᱮᱢᱟᱜᱼᱟ ᱚᱱᱟ ᱠᱚᱭᱮᱠ ᱫᱤᱱ᱾ ᱟᱨᱚ ᱛᱷᱚᱲᱟ ᱫᱤᱱ ᱯᱚᱨ ᱠᱷᱚᱱᱟᱜ ᱜᱮ ᱧᱮᱞᱮᱢ ᱦᱟᱸᱜ ᱚᱱᱟ ᱜᱚᱴᱟᱭ ᱪᱷᱤᱴᱟᱹᱣᱟᱜ ᱠᱟᱱᱟ᱾ ᱛᱟᱯᱚᱨ ᱟᱨᱚ ᱜᱚᱱᱰᱟ ᱠᱚᱨᱮ ᱮᱢᱟᱜ ᱠᱟᱱᱟ ᱚᱱᱮ ᱠᱟ ᱢᱤᱫᱴᱮᱱ ᱟᱞᱮᱫ ᱫᱚ ᱚᱛᱤᱨᱤᱠᱛᱚ ᱴᱟ ᱵᱚᱞᱤᱭ ᱢᱟᱱᱮ ᱟᱹᱰᱤ ᱡᱟᱹᱥᱛᱤ ᱴᱟᱜ ᱜᱮ᱾ ᱤᱭᱟᱹ ᱵᱚᱞ ᱠᱟᱱᱟ ᱥᱟᱨ ᱴᱟ ᱟᱞᱮ
ᱦᱩᱸ ᱚᱱᱟ ᱢᱟ ᱠᱟᱱ ᱜᱮ ᱡᱮᱢᱚᱱ ᱚᱱᱟ ᱪᱟᱥ ᱠᱟᱹᱢᱤ᱾ ᱦᱮᱸ ᱪᱟᱥ ᱠᱟᱹᱢᱤ ᱨᱮᱫᱚ ᱱᱟᱦᱟᱜ ᱚᱱᱟᱴᱟᱜ ᱡᱤᱱᱤᱥ ᱫᱚᱵᱚᱱ ᱞᱟᱜᱟᱣᱮᱫ ᱠᱟᱱ ᱜᱮᱭᱟ᱾
ᱦᱩᱸ
ᱡᱮ ᱟᱵᱚ ᱡᱩᱫᱤ ᱱᱤᱛ ᱵᱚᱱ ᱞᱟᱜᱟᱣᱟ ᱛᱟᱦᱚᱞᱮ ᱫᱚ ᱟᱵᱚᱣᱟᱜ᱾ ᱪᱟᱥ ᱚᱱᱟ ᱦᱩᱭᱩᱜ ᱠᱟᱱ ᱜᱮᱭᱟ, ᱟᱨ ᱡᱩᱫᱤ ᱵᱟᱵᱚᱱ ᱞᱟᱜᱟᱣᱮᱫ ᱠᱟᱱᱟ ᱛᱟᱦᱚᱞᱮ ᱫᱚ ᱡᱟᱦᱟᱸ ᱦᱟᱱᱟ ᱦᱩᱭᱩᱜ᱾ ᱞᱟᱹᱜᱤᱫ ᱥᱮ ᱦᱩᱭᱩᱜᱼᱟ ᱦᱟᱸᱜ ᱚᱱᱟᱴᱟᱜ ᱡᱤᱱᱤᱥ ᱦᱚᱸ ᱵᱟᱝ ᱦᱩᱭᱩᱜ ᱠᱟᱱᱟ᱾
ᱜᱚᱝᱠᱮ ᱱᱚᱣᱟᱴᱟᱜ ᱟᱯᱮᱯᱮ ᱥᱟᱵ ᱫᱚᱦᱚ ᱟᱠᱟᱫᱟ ᱥᱮ ᱵᱟᱝ ᱡᱮᱢᱚᱱ ᱟᱞᱮ ᱥᱮ ᱫᱚ ᱦᱟᱜ ᱟᱵᱚᱣᱟᱜ ᱢᱟᱨᱮᱭᱟᱜ ᱡᱮᱢᱚᱱ ᱱᱟᱦᱮᱞ ᱠᱚ ᱚᱱᱟ ᱠᱚᱫᱚ ᱥᱟᱵ ᱫᱚᱦᱚ ᱦᱩᱭᱩ ᱟᱠᱟᱱᱟ ᱥᱮ ᱵᱟᱝ ᱟᱞᱮ᱾ ᱡᱚᱱ ᱚᱱᱟ ᱠᱚᱫᱚ ᱵᱟᱹᱭ ᱵᱟᱹᱭᱛᱮ ᱦᱟᱯᱤᱫᱚᱜ ᱠᱟᱱᱟ ᱦᱮᱸ
ᱚᱱᱟ ᱱᱟᱦᱮᱞ ᱠᱚᱫᱚ ᱱᱟᱦᱟᱜ ᱟᱞᱮ ᱥᱮᱫ ᱫᱚ ᱱᱮᱛᱟᱨ ᱫᱚ ᱴᱮᱠᱴᱚᱨ ᱾ ᱛᱮ ᱠᱚ ᱥᱤᱭᱚᱜ ᱠᱟᱱᱟ ᱛᱚ ᱪᱟᱵᱟ ᱵᱟᱲᱟᱭᱱᱟ ᱱᱮᱛᱟᱨ ᱫᱚ᱾